ᱠᱟᱱᱟᱼᱼ
ᱦᱮᱸ ᱟᱸᱡᱚᱢᱚᱜ ᱠᱟᱱᱟ ᱟᱹᱵᱤᱱ ᱵᱤᱱ ᱟᱸᱡᱚᱢ ᱫᱟ ᱥᱮ ᱵᱟᱝ ᱨᱚᱲ?
ᱪᱮᱜ ᱠᱚ ᱪᱤᱠᱟᱹᱭ ᱦᱩᱭᱩᱜ ᱠᱟᱱᱟ ᱛᱟᱦᱚᱞᱮ?
ᱪᱤᱠᱟᱹ ᱦᱚ ᱵᱟᱝ ᱱᱚᱜ-ᱚᱸᱭ ᱦᱟᱸᱜ ᱠᱷᱟᱱ ᱡᱚᱢ ᱠᱟᱛᱮᱫ ᱦᱟᱸᱭ ᱫᱩᱲᱩᱵ ᱦᱩᱭ ᱠᱟᱱᱟ ᱱᱤᱛᱚᱝ ᱫᱚ᱾ ᱟᱵᱤᱱ ᱫᱚ ᱜᱚᱝᱠᱮ ᱪᱮᱫ ᱵᱤᱱ ᱪᱤᱠᱟᱹᱭ ᱫᱟ?
ᱞᱤᱧ ᱦᱚᱸ ᱱᱚᱜ-ᱚᱸᱭ ᱛᱚ ᱫᱟᱠᱟ ᱠᱚ ᱡᱚᱢ ᱵᱟᱲᱟ ᱦᱚᱭ ᱠᱟᱱᱟ ᱟᱻ ᱱᱤᱛ ᱦᱟᱹᱵᱤᱡ ᱛᱮ ᱚᱲᱟᱜ ᱨᱮᱜᱮ ᱢᱮᱱᱟᱜ ᱞᱤᱧᱟ᱾
ᱚᱻ ᱛᱟᱦᱚᱞᱮ ᱠᱷᱟᱱ ᱠᱟᱢᱤ ᱠᱚᱫᱚ ᱪᱮᱫ ᱠᱚ ᱠᱟᱢᱤ ᱦᱩᱭᱩᱜ ᱠᱟᱱᱟ ᱚᱲᱟᱜ ᱨᱮᱫᱚ?
ᱠᱟᱢᱤ ᱠᱚᱫᱚ ᱜᱚᱝᱠᱮ ᱱᱤᱛ ᱦᱟᱹᱵᱤᱡ ᱫᱚ ᱦᱚᱞᱟᱼᱼ ᱪᱟᱞᱟᱣᱮᱱᱼᱼ ᱫᱤᱱ ᱨᱮᱜᱮ ᱮᱸ ᱛᱚᱞᱟ ᱠᱚ ᱛᱩᱜ ᱵᱟᱲᱟ ᱦᱚᱭ ᱱᱟ᱾ ᱟᱫᱚ ᱵᱟᱨ ᱵᱤᱜᱷᱟᱹ ᱜᱟᱱ ᱨᱚᱦᱚᱭ ᱦᱚᱴᱚ ᱦᱚᱭ ᱱᱟ ᱦᱚᱞᱟ ᱫᱚ᱾
ᱚᱻ ᱛᱟᱦᱚᱞᱮ ᱠᱷᱟᱱᱼᱼ
ᱱᱤᱛ ᱦᱟᱹᱵᱤᱡ ᱫᱚ ᱦᱳᱲᱳ ᱠᱚᱜᱮ ᱨᱚᱦᱚᱭ ᱦᱚᱭᱚᱜ ᱠᱟᱱᱟ ᱫᱟᱜ ᱡᱟᱹᱯᱩᱜ ᱫᱤᱱ ᱛᱚ᱾
ᱪᱤᱠᱟᱹᱛᱮ ᱵᱮᱱ ᱪᱷᱤ ᱠᱮᱫᱟ?
ᱛᱟᱦᱚᱞᱮ ᱜᱚᱢᱠᱮ ᱦᱮᱸ ᱜᱚᱢᱠᱮ ᱟᱸᱡᱚᱢᱚᱜ ᱠᱟᱱᱟ᱾
ᱦᱚᱭ ᱦᱮᱸ ᱞᱮᱱ ᱢᱟ?
ᱛᱟᱦᱚᱞᱮ ᱟᱯᱮ ᱥᱮᱱ ᱫᱚ ᱨᱚᱦᱚᱭ ᱵᱟᱲᱟ ᱠᱚᱫᱚ ᱦᱩᱭ ᱱᱟ ᱥᱮ ᱵᱟᱝ ᱱᱤᱛ ᱦᱟᱹᱵᱤᱡ ᱫᱚ?
ᱦᱮᱸ ᱨᱚᱦᱚᱭ ᱦᱟᱸᱜ ᱠᱷᱟᱱᱟ ᱪᱟᱵᱟ ᱦᱤᱡᱩᱜ ᱠᱟᱱᱟ ᱜᱚᱝᱠᱮ ᱱᱚᱣᱟ ᱵᱟᱹᱭᱦᱟᱹᱲ ᱨᱮᱭᱟᱜ ᱫᱚᱞᱤᱧ ᱪᱟᱵᱟ ᱭᱮᱫᱟ᱾ ᱠᱷᱟᱱ ᱟᱫᱚᱼᱼ ᱵᱟᱹᱫ ᱨᱮᱱᱟᱜ ᱜᱮ ᱦᱟᱸᱜ ᱠᱷᱟᱱ ᱦᱟᱸ ᱵᱟᱹᱠᱤ ᱢᱮᱱᱟᱜ ᱛᱟᱹᱞᱤᱧᱟ ᱟᱸᱜ ᱠᱷᱟᱱ ᱚᱱᱟ ᱜᱮ ᱟᱸᱜ ᱠᱷᱟᱱ ᱨᱚᱦᱚᱭ ᱞᱟᱹᱜᱤᱫ ᱞᱤᱧ ᱢᱚᱱᱮᱭ ᱫᱟ ᱟᱸᱜᱠᱷᱟᱱ ᱫᱟᱜ ᱢᱟ ᱚᱱᱠᱟ ᱫᱚ ᱵᱟᱹᱱᱩᱜᱼᱟ ᱛᱚ
ᱟᱞᱮ ᱱᱟᱢᱟᱞ ᱥᱮᱜ ᱫᱚ ᱟᱨ ᱵᱟᱨ ᱯᱮ ᱦᱟᱯᱛᱟ ᱠᱷᱟᱱ ᱜᱮ ᱯᱩᱲᱟᱹᱣ ᱜᱚᱫᱚᱜᱼᱟ ᱚᱱᱛᱮ ᱫᱚ ᱡᱟᱦᱟᱸᱞᱮᱠᱟ ᱠᱤ ᱚᱵᱚᱥᱛᱟ ᱧᱮᱞᱚᱜ ᱠᱟᱱᱟ ᱡᱳᱨ ᱠᱚ ᱨᱚᱦᱚᱭ ᱫᱟ ᱱᱤᱛᱳᱜ ᱫᱚ ᱟᱨ ᱮᱸᱜ ᱡᱟᱹᱯᱩᱫ ᱦᱚᱸ ᱫᱚᱢᱮ ᱡᱟᱹᱯᱩᱫ ᱫᱟ ᱚᱠᱟᱞᱮᱠᱟ ᱦᱟᱸᱜ ᱠᱷᱟᱭ ᱚᱵᱚᱥᱛᱟ ᱨᱮ ᱥᱮᱴᱮᱨᱚᱜᱼᱟ ᱡᱩᱫᱤ ᱰᱩᱵᱩᱡ ᱯᱮᱲᱮᱡ ᱠᱚᱜ ᱠᱟᱜ ᱢᱟ ᱛᱟᱦᱞᱮ ᱛᱚ ᱡᱟᱦᱟᱸ ᱛᱚᱞᱟ ᱨᱚᱦᱚᱭ ᱦᱩᱭᱩᱜ ᱠᱟᱱᱟ ᱚᱱᱟ ᱠᱚᱦᱚᱸ ᱛᱚ ᱥᱤᱭᱟ ᱪᱟᱵᱟᱜᱼᱟ
ᱦᱮᱸ ᱟᱱᱟ ᱡᱟᱹᱥᱛᱤ ᱫᱟᱜ ᱞᱮᱠᱷᱟᱱ ᱢᱟ ᱰᱩᱵᱩᱡ ᱞᱮᱠᱷᱟᱱ ᱢᱟ ᱚᱱᱟ ᱥᱮᱭᱟ ᱦᱚᱸ ᱥᱮᱭᱟᱜ-ᱟ ᱥᱟᱶᱛᱮ ᱚᱱᱟ ᱫᱚ ᱫᱚ ᱫᱟᱨᱮ ᱠᱚᱦᱚᱸ ᱜᱚᱡ ᱪᱟᱵᱟᱜ-ᱟ ᱦᱳᱭ ᱥᱮ
ᱦᱮᱸ
ᱚᱱᱟ ᱜᱮᱛᱚ ᱜᱚᱢᱠᱮ ᱛᱟᱦᱞᱮ ᱜᱚᱝᱠᱮ ᱱᱤᱭᱟᱹ ᱫᱷᱟᱣ ᱫᱚ ᱪᱮᱫᱞᱮᱠᱟ ᱵᱤᱱ ᱢᱚᱱᱮᱭᱮᱫᱟ ᱚᱠᱟᱞᱮᱠᱟ ᱯᱷᱚᱞᱚᱱ ᱠᱚ ᱦᱳᱭᱳᱜᱼᱟ
ᱚᱱᱟ ᱯᱷᱚᱞᱚᱱ ᱠᱚᱫᱚᱞᱤᱧ ᱢᱚᱱᱮᱭᱫᱟ ᱟᱸᱜ ᱠᱷᱟᱱ ᱫᱟᱜ ᱢᱟ ᱫᱟᱜ ᱢᱟ ᱟᱹᱰᱤ ᱡᱳᱨ ᱜᱮ ᱦᱚᱜᱼᱚᱭ ᱫᱟᱜ ᱟᱹᱰᱤ ᱫᱚᱭ ᱟᱨᱟᱢᱵᱚ ᱠᱟᱫᱟ ᱫᱤᱱ ᱦᱤᱞᱳᱜ ᱜᱮ ᱱᱤᱛᱚᱝ ᱫᱚᱭ ᱫᱟᱜ ᱫᱟ ᱮᱻ ᱯᱳᱭᱞᱳ ᱟᱥᱟᱲ ᱨᱮᱱᱟᱜ ᱵᱚᱸᱜᱟ ᱵᱚᱞᱚᱭᱱᱟ ᱛᱚ ᱟᱫᱚ ᱩᱱᱫᱚ ᱚᱱᱠᱟ ᱫᱚ ᱵᱟᱭ ᱫᱟᱜ ᱞᱮᱫᱟ ᱠᱷᱟᱱ ᱱᱚᱜ-ᱚᱭ ᱱᱤᱛᱚᱝ ᱫᱚ ᱟᱹᱰᱤ ᱡᱟᱹᱥ ᱛᱤᱜᱮ ᱫᱟᱜ ᱡᱟᱹᱲᱤ ᱫᱚᱭ ᱦᱩᱭᱩᱜ ᱠᱟᱱᱟ᱾
ᱦᱮᱸ ᱦᱮᱸ
ᱛᱟᱦᱚᱞᱮ ᱜᱚᱝᱠᱮ ᱦᱮᱸ ᱞᱟᱹᱭᱵᱤᱱ
ᱦᱚᱜᱼᱚᱭ ᱱᱚᱝᱠᱟ ᱵᱤᱱ ᱞᱟᱹᱭ ᱠᱮᱫᱟ ᱡᱮ ᱟᱥᱟᱲ ᱵᱚᱸᱜᱟ ᱫᱚ ᱫᱚᱢᱮᱭ ᱫᱟᱜ ᱫᱟᱜ ᱫᱟ ᱚᱱᱟᱜᱮ ᱟᱞᱮᱥᱮᱱ ᱫᱚ ᱚᱱᱠᱟ ᱱᱟᱵᱟᱞ ᱠᱷᱮᱛ ᱠᱚᱨᱮ ᱦᱚᱠᱚ ᱫᱚᱢᱮ ᱠᱚ ᱪᱟᱥᱟ
ᱟᱫᱚ ᱩᱱᱠᱩ ᱫᱚ ᱦᱟᱸᱜ ᱠᱷᱟᱡ ᱱᱤᱛᱚᱜ ᱫᱚ ᱵᱟᱠᱚ ᱨᱚᱦᱚᱭ ᱠᱟᱫᱟ ᱚᱱᱟ ᱠᱷᱮᱛ ᱠᱚᱨᱮᱜ ᱫᱚ ᱯᱟᱸᱪᱷᱮᱜ ᱮ ᱫᱟᱜ ᱰᱩᱵᱩᱡ ᱜᱚᱜ ᱠᱟᱜ ᱢᱟ ᱚᱱᱟᱛᱮ ᱩᱱᱠᱩ ᱫᱚ ᱵᱟᱠᱚ ᱪᱟᱥ ᱠᱟᱫᱟ
ᱦᱮᱸ ᱟᱫᱚ ᱦᱟᱸᱜ ᱠᱷᱟᱱ ᱚᱱᱟ ᱵᱚᱛᱚᱨ ᱛᱮᱜᱮ ᱦᱟᱸᱜ ᱠᱷᱟᱱ ᱱ ᱟᱹᱰᱤ ᱦᱚᱲᱜᱮ ᱵᱟᱠᱚ ᱪᱟᱥ ᱞᱟᱹᱜᱤᱫᱚᱜᱼᱟ ᱦᱳᱭᱥᱮ
ᱦᱮᱸ
ᱟᱫᱚ ᱛᱟᱦᱚᱞᱮ ᱜᱚᱢᱠᱮ ᱮᱸᱜ ᱟᱨ ᱚᱱᱠᱟ ᱛᱟᱦᱞᱮ ᱪᱮᱫ ᱠᱚᱠᱚ ᱪᱟᱥ ᱜᱮᱭᱟ ᱟᱯᱮ ᱚᱱᱛᱮ ᱫᱚ
ᱟᱞᱮ ᱥᱮᱱ ᱫᱚ ᱱᱤᱛ ᱦᱟᱹᱵᱤᱡ ᱫᱚ ᱯᱟᱴ ᱠᱚᱠᱚ ᱪᱟᱥᱼᱟ ᱟᱨ ᱚᱱᱟ ᱥᱟᱶ ᱦᱚᱸᱜ-ᱚᱭ ᱱᱚᱣᱟ ᱦᱳᱲᱳ ᱠᱚᱜᱮ ᱠᱚ ᱪᱟᱥ ᱵᱟᱲᱟᱭᱟ ᱫᱟᱜ ᱡᱟᱹᱯᱩᱫ ᱫᱤᱱ ᱫᱚ
ᱚ ᱟᱨ ᱜᱚᱢᱠᱮ ᱟᱨ ᱦᱮᱸ ᱞᱟᱹᱭ ᱵᱤᱱ
ᱟᱨ ᱯᱟᱴ ᱫᱚ ᱱᱚᱭ ᱫᱟᱜ ᱨᱮᱜᱮ ᱛᱮᱠᱚ ᱪᱟᱥ ᱞᱮᱠᱷᱟᱱ ᱱᱟᱯᱟᱭᱚᱜᱼᱟ᱾ ᱪᱷᱟᱰᱟᱣ ᱨᱮᱦᱚᱸ ᱥᱩᱵᱤᱫᱟᱜᱼᱟ ᱟᱨᱠᱤ
ᱦᱮᱸ ᱟᱹᱰᱤ ᱜᱮ ᱥᱩᱵᱤᱫᱟᱜᱼᱟ ᱯᱟᱴ ᱫᱚ ᱟᱨ ᱜᱚᱢᱠᱮ ᱟᱹᱞᱤᱧ ᱞᱤᱧ ᱟᱸᱡᱚᱢ ᱠᱟᱫᱟ ᱦᱟᱸᱜ ᱥᱮᱪᱮᱫ ᱚᱱᱛᱮ ᱫᱚ ᱚ ᱫᱚᱢᱮ ᱚᱱᱟ ᱵᱟᱦᱟ ᱠᱚ ᱪᱟᱥ ᱜᱮᱭᱟ ᱪᱮᱫ ᱜᱟᱹᱰᱭᱟᱹ ᱨᱮ ᱵᱟᱦᱟ ᱪᱮᱫ ᱵᱟᱦᱟ ᱠᱚ ᱞᱟᱹᱭ ᱜᱮᱭᱟ
ᱦᱮᱸ ᱩᱯᱟᱹᱞ ᱵᱟᱦᱟ ᱯᱚᱭᱨᱟᱱᱤ ᱵᱟᱦᱟ ᱠᱚ
ᱦᱮ ᱛᱟᱦᱚᱞᱮ ᱦᱟᱸᱜ ᱠᱷᱟᱱ ᱜᱚᱝᱠᱮ ᱚ ᱚᱱᱟ ᱫᱚ ᱦᱟᱸᱜ ᱠᱷᱟᱱ ᱟᱡ ᱛᱮᱠᱮ ᱫᱟᱨᱮᱜᱼᱟ ᱥᱮ ᱚᱱᱟ ᱫᱚ ᱯᱮ ᱨᱚᱦᱚᱭ ᱜᱮᱭᱟ ᱚᱱᱟ ᱫᱚ
ᱚᱱᱟ ᱫᱚ ᱜᱚᱢᱠᱮ ᱮ ᱨᱚᱦᱚᱭ ᱦᱳᱭᱳᱜ ᱜᱮᱭᱟ᱾ ᱜᱟᱹᱰᱭᱟᱹ ᱠᱚᱲᱮ ᱚᱱᱟ ᱠᱚᱫᱚ ᱚᱱᱟ ᱠᱚ ᱜᱚᱢᱠᱮ ᱦᱚᱜ ᱚᱭ ᱥᱟᱢᱟᱝ ᱨᱮᱜᱮ ᱮᱸ ᱯᱩᱡᱳ ᱠᱚ ᱫᱩᱨᱜᱟ ᱯᱩᱡᱟᱹ ᱡᱳ ᱮᱢᱟᱱ ᱛᱮᱱᱟᱜ ᱱᱟᱱᱟ ᱦᱩᱱᱟᱹᱨ ᱯᱩᱡᱟᱹ ᱯᱟᱥᱟ ᱛᱚ ᱟᱫᱚ ᱯᱟᱲᱟᱜ ᱠᱟᱱᱟ ᱛᱚ ᱟᱫᱚ ᱱᱤᱛᱚᱜ ᱠᱚ ᱜᱮ ᱚᱱᱟ ᱠᱚᱫᱚ ᱠᱚ ᱪᱟᱥ ᱟᱫᱚ ᱟ ᱯᱩᱡᱳ ᱛᱤᱭᱳᱜ ᱛᱮᱫᱚ ᱚᱱᱟ ᱠᱚᱫᱚ ᱦᱟᱲᱟᱜᱼᱟ ᱦᱳᱭᱥᱮ ᱚᱱᱟ ᱠᱚᱫᱚ ᱵᱟᱦᱟᱜᱼᱟ ᱵᱟᱦᱟ ᱞᱮᱱᱠᱷᱟᱱ ᱚᱱᱟ ᱫᱚ ᱢᱚᱴᱟ ᱫᱟᱢ ᱛᱮ ᱟᱠᱷᱨᱤᱧᱚᱜᱼᱟ
ᱚ ᱛᱟᱦᱚᱞᱮ ᱜᱚᱝᱠᱮ ᱚᱱᱟ ᱫᱚ ᱚᱠᱟᱞᱮᱠᱟ ᱱᱚᱣᱟ ᱫᱚ ᱟ ᱵᱚᱪᱷᱚᱨ ᱨᱮ ᱫᱚ ᱛᱤᱱᱟᱹᱜ ᱜᱟᱱ ᱵᱟᱦᱟᱣ ᱢᱟᱱᱮ ᱛᱤᱱ ᱵᱟᱨ ᱵᱟᱦᱟᱜ ᱜᱮᱭᱟ ᱚᱱᱟ ᱫᱚ ᱦᱟᱸ ᱵᱟᱨᱚ ᱢᱟᱥ ᱜᱮ ᱵᱟᱦᱟᱜ ᱜᱮᱭᱟ ᱥᱮ ᱠᱷᱟᱱ ᱚᱱᱟ ᱦᱚᱸ ᱚᱱᱟ ᱨᱮᱭᱟᱜ ᱦᱚᱸ ᱢᱤᱫᱴᱟᱝ ᱡᱟᱦᱟᱸ ᱫᱚ ᱥᱤᱵᱤᱞ ᱢᱮᱱᱟᱜᱼᱟ
ᱜᱚᱝᱠᱮ ᱚᱱᱟ ᱫᱚ ᱞᱟᱹᱭ ᱜᱟᱱᱚᱜᱼᱟ ᱢᱤᱫ ᱦᱤᱥᱟᱹᱵ ᱛᱮ ᱟᱸᱜ ᱚᱱᱟᱨᱮ ᱨᱮᱱᱟᱜ ᱦᱚᱸ ᱢᱮᱫᱴᱟᱝ ᱩᱢᱮᱨ ᱫᱚ ᱢᱮᱱᱟᱜᱼᱟ ᱡᱮ ᱛᱤᱱ ᱚᱠᱛᱚ ᱵᱟᱦᱟᱜᱼᱟ ᱦᱳᱭ ᱥᱮ ᱪᱮᱫ ᱟᱨ ᱡᱩᱫᱤ ᱵᱤᱱ ᱞᱮᱭ ᱞᱮᱱᱠᱷᱟᱱ ᱢᱤᱜ ᱠᱟᱛᱷᱟ ᱛᱮ ᱚᱱᱟ ᱫᱚ ᱟᱨᱦᱚᱸ ᱱᱚᱜᱼᱚᱭ ᱨᱟᱵᱟᱝ ᱨᱮᱫᱚ ᱡᱮᱢᱚᱱ ᱩᱯᱟᱹᱞ ᱵᱟᱦᱟ ᱠᱚ ᱯᱚᱭᱨᱟᱱᱤ ᱵᱟᱦᱟ ᱠᱚ,, ᱠᱚ ᱩᱱᱤᱫᱚ ᱫᱚᱢᱮ ᱵᱟᱦᱟᱼᱟ ᱦᱳᱭ ᱥᱮ
ᱨᱟᱵᱟᱝ ᱥᱳᱨᱳᱜ ᱥᱳᱨᱳᱜ ᱟᱨ ᱱᱮᱥ ᱦᱚᱸ ᱦᱚᱸᱜᱼᱚᱭ ᱡᱟᱹᱯᱩᱫ ᱞᱟᱦᱟᱨᱮ ᱚᱱᱟ ᱠᱚᱫᱚ ᱫᱚᱢᱮ ᱵᱟᱦᱟᱭᱮᱱᱟ ᱟᱫᱚ ᱱᱤᱛ ᱦᱟᱹᱵᱤᱡ ᱫᱚ ᱚᱱᱟ ᱠᱚᱫᱚ ᱢᱚᱥᱚᱡ ᱱᱟ ᱦᱳᱭᱥᱮ ᱟᱫᱚ ᱚᱱᱟ ᱠᱚᱫᱚ ᱟᱸ ᱵᱚᱭᱮᱥ ᱦᱚᱸ ᱵᱚᱭᱮᱥ ᱱᱟ ᱢᱤᱜ ᱠᱟᱛᱷᱟ ᱛᱮ ᱞᱟᱹᱭ ᱞᱮᱠᱷᱟᱡ ᱦᱟᱨᱟᱢᱚᱜ ᱠᱟᱱᱟ ᱚᱱᱟ ᱦᱚᱸ ᱦᱳᱭᱥᱮ ᱟᱫᱚ ᱚᱱᱟ ᱨᱮᱱᱟᱜ ᱡᱟᱦᱟᱸ ᱡᱚ ᱥᱮ ᱡᱟᱝ ᱚᱱᱟ ᱠᱚᱫᱚ ᱟᱫᱚ ᱟᱹᱜ ᱚᱱᱟ ᱫᱟᱜ ᱲᱴᱨᱮᱜᱮ ᱧᱩᱨᱩᱭᱮᱱᱟ ᱧᱩᱨᱩ ᱠᱟᱛᱮᱜ ᱚᱸᱰᱮ ᱠᱷᱚᱱᱜᱮ ᱟᱵᱟᱨ ᱦᱟᱯᱮᱱ ᱫᱤᱱ ᱨᱮ ᱚᱱᱟ ᱠᱷᱚᱱ ᱜᱮ ᱦᱳᱭᱳᱜᱼᱟ ᱦᱳᱭ ᱥᱮ ᱪᱮᱜ ᱞᱟᱹᱭ ᱞᱮᱠᱷᱟᱱ ᱢᱤᱫ ᱠᱟᱛᱷᱟ ᱛᱮ ᱢᱤᱫ ᱫᱷᱟᱣᱮᱢ ᱨᱚᱦᱚᱭ ᱞᱮᱱᱠᱷᱟᱱ ᱚᱱᱟ ᱫᱚ ᱞᱮᱛᱟᱨ ᱜᱮ ᱦᱳᱭ ᱤᱫᱤᱜᱼᱟ ᱟᱭᱟᱜ ᱚᱠ ᱛᱚ ᱥᱩᱢᱟᱹᱭ ᱨᱮ
ᱚ ᱛᱟᱦᱚᱞᱮ ᱚᱱᱟ ᱫᱚ ᱦᱟᱸᱜ ᱠᱷᱟᱱ ᱵᱚᱪᱷᱚᱨᱠᱮ ᱵᱚᱪᱷᱚᱨ ᱫᱚ ᱠᱷᱟᱱ ᱨᱚᱦᱚᱭ ᱫᱚ ᱵᱟᱝ ᱞᱟᱜᱟᱜᱼᱟ ᱚᱱᱟ ᱫᱚ ᱡᱟᱦᱟᱸ ᱫᱚ ᱚᱱᱟ ᱨᱮᱭᱟᱜ ᱵᱟᱦᱟ ᱡᱟᱝ ᱠᱚᱛᱮ ᱜᱮ ᱦᱟᱸᱜ ᱠᱷᱟᱱ ᱚᱱᱟ ᱫᱚ ᱟᱨᱦᱚᱸ ᱫᱚᱥᱟᱨᱚᱜ ᱮ ᱜᱟᱱ ᱛᱮᱦᱚᱸ ᱟᱨᱦᱚᱸ ᱚᱱᱟ ᱜᱟᱹᱰᱭᱟᱹ ᱨᱮᱛᱚ ᱟᱨᱦᱚᱸ ᱵᱟᱦᱟᱜᱼᱟ ᱥᱮ ᱟᱨ ᱡᱟᱦᱟᱸ ᱫᱚ ᱫᱟᱨᱮᱜᱼᱟ ᱚᱱᱟ
ᱦᱮᱸ ᱦᱮᱸ ᱜᱚᱢᱠᱮ
ᱚ
ᱛᱟᱦᱞᱮ ᱜᱚᱝᱠᱮ ᱟᱯᱮ ᱫᱚ ᱵᱩᱨᱩ ᱫᱤᱥᱚᱢ ᱨᱮᱯᱮ ᱪᱟᱥ ᱜᱮᱭᱟ ᱛᱚ ᱦᱳᱲᱳ ᱠᱚᱫᱚ
ᱦᱮᱸ ᱵᱩᱨᱩ ᱨᱮᱜᱮᱞᱮ ᱪᱟᱥ ᱜᱮᱭᱟ ᱵᱩᱨᱩ ᱫᱤᱥᱚᱢ ᱨᱮᱜᱮ ᱟᱞᱮ ᱫᱚ
ᱛᱟᱦᱚᱞᱮ ᱜᱚᱝᱠᱮ ᱚᱠᱟᱞᱮᱠᱟ ᱛᱮᱯᱮ ᱪᱟᱥ ᱜᱮᱭᱟ ᱡᱮ ᱵᱩᱲᱩ ᱫᱤᱥᱚᱢ ᱨᱮ ᱫᱚ ᱧᱮᱞ ᱟᱠᱟᱱᱟ ᱡᱮ ᱥᱚᱨᱟᱱ ᱰᱟᱹᱦᱤ ᱦᱚᱸ ᱵᱟᱹᱱᱩᱜᱼᱟ ᱟᱨ ᱠᱷᱮᱛ ᱠᱚᱦᱚᱸ ᱵᱟᱝ ᱥᱚᱢᱟᱱ ᱜᱮᱭᱟ ᱚᱸᱰᱮ ᱫᱚ ᱛᱟᱦᱚᱞᱮ ᱚᱠᱟᱞᱮᱠᱟ ᱛᱮᱯᱮ ᱟᱯᱮ ᱫᱚᱯᱮ ᱥᱤᱭᱮᱰ ᱜᱮᱭᱟ ᱚᱸᱰᱛᱮ
ᱟᱞᱮ ᱫᱚ ᱦᱟᱸᱜ ᱠᱷᱟᱱ ᱚᱱᱟ ᱠᱚᱨᱮ ᱫᱚ ᱦᱟᱸᱜ ᱠᱷᱟᱱ ᱜᱟᱹᱰᱤ ᱠᱚᱫᱚ ᱠᱷᱟᱱ ᱤᱫᱤ ᱫᱚ ᱵᱟᱝ ᱜᱟᱱᱚᱜᱼᱟ ᱛᱚ ᱡᱟᱦᱟᱸ ᱫᱚ ᱴᱨᱟᱠᱴᱟᱨ ᱜᱟᱹᱲᱤ ᱠᱚᱫᱚ ᱦᱟᱸᱜ ᱠᱷᱟᱱ ᱤᱫᱤ ᱫᱚ ᱵᱟᱝ ᱜᱟᱱᱚᱜᱼᱟ ᱚᱸᱰᱮ ᱫᱚ ᱟᱞᱮ ᱛᱚ ᱚᱱᱟ ᱫᱚ ᱦᱟᱸᱜ ᱠᱷᱟᱱᱟ ᱰᱟᱝᱨᱤ ᱟᱛᱮᱜ ᱜᱮᱞᱮ ᱥᱤᱭ ᱜᱮᱭᱟ ᱡᱟᱦᱟᱸ ᱫᱚ ᱱᱟᱦᱮᱞᱟᱛᱮ ᱛᱮᱜ ᱜᱮᱞᱮ ᱥᱤ ᱜᱮᱭᱟ ᱚᱸᱰᱮ ᱫᱚ ᱚᱱᱟᱛᱮᱜ ᱠᱷᱟᱱ ᱫᱚ ᱟᱹᱰᱤ ᱜᱮ ᱱᱟᱯᱟᱭᱚᱜᱼᱟ ᱱᱟᱦᱮᱞ ᱟᱛᱮᱫ ᱠᱷᱟᱱ ᱫᱚ
ᱚᱱᱟᱛᱮᱠᱟᱡ ᱥᱩᱵᱤᱫᱟ ᱦᱚᱸ ᱥᱩᱵᱤᱫᱷᱟᱜᱼᱟ ᱦᱮᱸ ᱥᱮ ᱪᱮᱫ
ᱦᱮᱸ
ᱛᱟᱦᱚᱞᱮ ᱜᱚᱝᱠᱮ ᱚᱱᱮ ᱚᱸᱰᱮ ᱫᱚ ᱪᱮᱫ ᱚᱠᱟᱞᱮᱠᱟ ᱯᱷᱚᱞᱚᱱ ᱦᱳᱭᱳᱜ ᱜᱮᱭᱟ ᱟᱯᱮ ᱛᱚ ᱵᱟᱹᱭᱦᱟᱹᱲ ᱠᱚᱨᱮ ᱦᱚᱸᱯᱮ ᱪᱟᱥ ᱜᱮᱭᱟ ᱟᱨ ᱵᱩᱨᱩ ᱪᱮᱛᱟᱱ ᱠᱚᱨᱮ ᱦᱚᱸ ᱡᱟᱦᱟᱸ ᱠᱚᱨᱮᱜ ᱢᱮᱱᱟᱜ ᱛᱟᱯᱮᱭᱟ ᱟᱨᱠᱤ ᱡᱟᱭᱜᱟ ᱠᱚ ᱦᱮᱸ ᱛᱟᱦᱚᱞᱮ ᱜᱚᱢᱠᱮ ᱚᱠᱟᱨᱮ ᱯᱷᱚᱞᱚᱱ ᱡᱟᱹᱥᱛᱤ ᱦᱩᱭᱩᱜᱼᱟ ᱵᱩᱨᱩ ᱪᱮᱛᱟᱱ ᱨᱮ ᱥᱮ ᱡᱟᱦᱟᱸ ᱥᱚᱨᱟᱱ ᱰᱟᱹᱦᱤ ᱨᱮ
ᱥᱚᱨᱟᱱ ᱰᱟᱹᱦᱤ ᱨᱮᱜᱮ ᱛᱚ ᱦᱟᱜ ᱠᱷᱟᱱ ᱪᱟᱥ ᱠᱚᱫᱚ ᱦᱟᱜ ᱠᱷᱟᱱ ᱵᱷᱟᱞᱮ ᱦᱩᱭᱩᱜᱼᱟ ᱟᱫᱚ ᱵᱩᱨᱩ ᱪᱮᱛᱟᱱ ᱨᱮᱫᱚ ᱦᱟᱜ ᱠᱷᱟᱱ ᱫᱟᱜ ᱠᱚᱫᱚ ᱠᱷᱟᱱ ᱚᱱᱠᱟ ᱫᱚ ᱟᱴᱚᱠ ᱫᱚ ᱟᱫᱚ ᱵᱟᱝ ᱜᱟᱱᱚᱜᱼᱟ ᱥᱮ ᱪᱮᱛᱟᱱ ᱥᱮᱫ ᱠᱷᱚᱱ ᱫᱚ ᱠᱷᱟᱹᱞᱤ ᱜᱮ ᱞᱤᱹᱜᱤ ᱟᱬᱜᱚᱱ ᱜᱮᱭᱟ ᱫᱟᱜ ᱠᱚᱫᱚ ᱦᱟᱸᱜ ᱠᱷᱟᱱ ᱛᱚᱞ ᱫᱚᱦᱚ ᱠᱟᱛᱮᱜ ᱨᱮᱦᱚᱸ ᱦᱟᱜ ᱠᱷᱟᱱ ᱡᱟᱦᱟᱸ ᱫᱚ ᱨᱮᱸᱜᱤᱡ ᱠᱟᱛᱮ ᱥᱮ ᱡᱷᱟᱨᱱᱟ ᱠᱟᱛᱮᱫ ᱚᱱᱟ ᱫᱚ ᱯᱟᱨᱚᱢ ᱦᱤᱡᱩᱜᱼᱟ ᱚᱱᱟᱛᱮ ᱦᱟᱸᱜ ᱠᱷᱟᱱ ᱟᱹᱞᱤᱧ ᱫᱚᱞᱤᱧ ᱞᱟᱹᱭᱟ ᱱᱚᱣᱟ ᱫᱚ ᱥᱚᱢᱟᱱ ᱰᱟᱹᱦᱤ ᱨᱮᱜᱮ ᱦᱟᱸᱜ ᱠᱷᱟᱱ ᱱᱟᱯᱟᱭ ᱜᱮ ᱦᱩᱭᱩᱜᱼᱟ
ᱚ
ᱛᱟᱦᱚᱞᱮ ᱜᱚᱝᱠᱮ ᱟᱵᱤᱱ ᱪᱮᱫ ᱵᱤᱱ ᱢᱚᱱᱮ ᱠᱮᱭᱟ ᱟᱹᱵᱤᱱ ᱫᱚ ᱠᱷᱟᱱ ᱡᱟᱦᱟ ᱫᱚ ᱟᱯᱮ ᱥᱮᱫ ᱱᱟᱢᱟᱞ ᱫᱤᱥᱟᱹᱢ ᱚ ᱦᱟᱸᱜ ᱠᱷᱟᱱ ᱟᱹᱰᱤ ᱵᱷᱟᱞᱮ ᱜᱮ ᱪᱟᱥ ᱦᱩᱭᱩᱜ ᱜᱮᱭᱟ ᱥᱮ ᱪᱮᱫ
ᱦᱮᱸ ᱜᱚᱝᱠᱮ ᱟᱞᱮᱥᱮᱫ ᱫᱚ ᱱᱟᱯᱟᱭ ᱢᱮᱱ ᱞᱮᱠᱷᱟᱡ ᱦᱚᱸ ᱵᱟᱝ ᱜᱟᱱᱚᱜᱼᱟ ᱟᱫᱚ ᱚᱠᱟ ᱞᱮᱠᱟ ᱟᱵᱚᱣᱟᱜ ᱟᱵᱚᱦᱟᱣᱟ ᱠᱚ ᱛᱟᱦᱮᱱ ᱠᱟᱱᱟ ᱦᱳᱭ ᱥᱮ ᱪᱮᱫ ᱦᱚᱭᱞᱚᱝ ᱥᱟᱶᱛᱮᱦᱚᱸ ᱟᱵᱚᱣᱟᱜ ᱡᱟᱦᱟᱸ ᱪᱟᱥ ᱟᱵᱟᱫ ᱠᱚ ᱚᱱᱟ ᱠᱚᱛᱚ ᱚᱱᱟ ᱪᱮᱛᱟᱨ ᱨᱮ ᱟᱹᱰᱤ ᱵᱟᱹᱲᱛᱤ ᱠᱟᱭᱛᱮ ᱴᱮᱦᱟᱯ ᱠᱟᱛᱮᱫ ᱛᱟᱦᱮᱱ ᱜᱮᱭᱟ ᱦᱳᱭ ᱥᱮ ᱪᱮᱫ
ᱦᱩᱸ
ᱚᱱᱟ ᱞᱮᱠᱟᱛᱮ ᱢᱤᱫ ᱠᱟᱛᱷᱟ ᱛᱮ ᱞᱟᱹᱭ ᱜᱟᱱᱚᱜᱼᱟ ᱡᱮ ᱟᱵᱚ ᱡᱟᱦᱟᱸ ᱵᱚᱱ ᱪᱟᱥ ᱮᱫᱟ ᱚᱱᱟ ᱫᱚ ᱦᱚᱭᱞᱚᱝ ᱪᱮᱛᱟᱱ ᱨᱮᱜᱮ ᱵᱟᱹᱲᱛᱤ ᱠᱟᱭᱛᱮ ᱱᱤᱨᱵᱷᱚᱨ ᱠᱟᱛᱮᱜ ᱛᱟᱦᱮᱱᱟ
ᱦᱮᱸ ᱦᱟᱸᱜ ᱠᱷᱟᱱ ᱵᱷᱟᱞᱮ ᱧᱚᱜ ᱡᱟᱦᱟᱸ ᱦᱚᱭᱞᱚᱝ ᱵᱟᱝ ᱛᱟᱦᱮᱸ ᱞᱮᱱᱠᱷᱟᱱ ᱫᱚ ᱦᱟᱸᱜ ᱠᱷᱟᱱ ᱪᱟᱥ ᱠᱚᱦᱚᱸ ᱚᱱᱠᱟ ᱫᱚ ᱵᱟᱝ ᱦᱩᱭᱩᱜᱼᱟ ᱚᱱᱠᱟ ᱮᱸ ᱧᱮᱞ ᱜᱟᱱᱚᱜ ᱟ ᱮᱸ ᱫᱟᱨᱮ ᱠᱚ ᱦᱚᱸ ᱵᱟᱝ ᱦᱟᱨᱟ ᱜᱚᱫᱚᱜ ᱟ ᱥᱮ ᱦᱟᱸᱜ ᱠᱷᱟᱱ ᱟᱸᱫᱚ ᱜᱟᱱᱚᱜᱼᱟ ᱢᱤᱫ ᱠᱟᱛᱷᱟᱛᱮ ᱪᱟᱥ ᱜᱮ ᱠᱷᱟᱱ ᱵᱷᱟᱞᱮ ᱴᱷᱤᱠ ᱛᱮ ᱵᱟᱝ ᱦᱩᱭᱩᱜᱼᱟ ᱦᱮᱸᱥᱮ
ᱦᱳᱭ ᱦᱳᱭ ᱦᱳᱭ ᱟᱫᱚ ᱚᱱᱟᱜᱮ ᱜᱚᱝᱠᱮ ᱱᱤᱭᱟᱹ ᱫᱷᱟᱣ ᱫᱚ ᱚᱠᱟᱞᱮᱠᱟ ᱦᱟᱜ ᱠᱷᱟᱱ ᱦᱚᱭᱞᱚᱝ ᱠᱚ ᱫᱚᱦᱚᱭ ᱮᱫᱟᱭ ᱪᱟᱞᱟᱣᱮᱱ ᱥᱮᱨᱢᱟ ᱢᱟ ᱫᱚᱢᱮ ᱯᱮᱴᱮᱡ ᱜᱮ ᱯᱮᱴᱮᱡ ᱮᱱᱟ ᱦᱳᱲᱳ ᱫᱚ ᱚᱱᱠᱟ ᱫᱚ ᱵᱟᱝ ᱦᱳᱭ ᱟᱠᱟᱱᱟ
ᱦᱮᱸ ᱟᱨ ᱛᱟᱦᱚᱞᱮ ᱜᱚᱢᱠᱮ ᱦᱟᱸᱜ ᱠᱷᱟᱱ ᱯᱮᱴᱮᱡᱼᱟ ᱯᱮᱴᱮᱡ ᱮᱱᱟ ᱛᱟᱦᱚᱞᱮ ᱜᱚᱢᱠᱮ ᱨᱟᱱ ᱠᱚ ᱮᱢ ᱦᱩᱭ ᱞᱮᱱ ᱜᱮᱭᱟ ᱥᱮ ᱵᱟᱝ
ᱨᱟᱱ ᱠᱚᱫᱚ ᱜᱚᱝᱠᱮ ᱮᱢ ᱫᱚ ᱥᱩᱢᱟᱹᱭ ᱨᱮᱜᱮ ᱮᱢ ᱦᱳᱭᱞᱮᱱ ᱜᱮᱭᱟ ᱫᱟᱜ ᱠᱚᱦᱚᱸ ᱴᱷᱤᱠ ᱴᱷᱤᱠ ᱴᱷᱟᱠ ᱜᱮ ᱮᱢ ᱦᱳᱭ ᱞᱮᱱᱟ ᱠᱷᱮᱛ ᱠᱚᱨᱮ ᱫᱚ ᱟᱫᱚ ᱚᱱᱮ ᱚᱱᱠᱟ ᱜᱮ ᱵᱩᱡᱽ ᱜᱮ ᱵᱟᱹᱞᱤᱧ ᱵᱩᱡᱽ ᱧᱟᱢ ᱞᱮᱫᱟ ᱡᱮ ᱚᱠᱟ ᱞᱮᱠᱟᱛᱮ ᱱᱚᱣᱟ ᱨᱮᱱᱟᱜ ᱚᱥᱩᱵᱤᱫᱷᱟ ᱫᱚ ᱛᱮᱭᱟᱨ ᱮᱱᱟ ᱚᱱᱮ ᱚᱱᱠᱟ ᱵᱟᱝᱞᱤᱧ ᱴᱮᱠᱟᱣ ᱫᱟᱨᱟᱢ ᱫᱟᱲᱮᱭᱟᱫᱟ ᱦᱚᱜ ᱚᱭ ᱱᱩᱱ ᱢᱟᱨᱟᱲᱟᱝ ᱢᱤᱫᱴᱟᱝ ᱢᱤᱫ ᱠᱟᱛᱷᱟ ᱛᱮ ᱞᱟᱹᱭ ᱜᱟᱱᱚᱜᱼᱟ ᱡᱮ ᱱᱚᱣᱟ ᱛᱚ ᱢᱤᱫ ᱞᱮᱠᱟᱱ ᱞᱚᱥ ᱜᱮ ᱞᱚᱥ ᱦᱳᱭ ᱮᱱᱟ ᱡᱟᱦᱟᱸᱞᱮᱠᱟᱱ ᱛᱮ ᱟᱹᱞᱤᱧ ᱞᱤᱧ ᱪᱟᱥ ᱞᱮᱫᱟ ᱚᱱᱠᱟ ᱫᱚ ᱵᱟᱝ ᱦᱳᱭ ᱟᱠᱟᱱᱟ
ᱚ ᱟᱹᱰᱤ ᱡᱳᱨ ᱜᱮ ᱞᱚᱥ ᱠᱚᱵᱮᱱ ᱧᱟᱢ ᱠᱮᱫᱟ ᱚᱸᱰᱮ ᱫᱚ
ᱦᱮᱸ ᱦᱮᱸ ᱛᱟᱦᱚᱞᱮ ᱜᱚᱝᱠᱮ ᱟᱵᱤᱱ ᱫᱚ ᱛᱤᱱ ᱥᱮᱨᱢᱟ ᱵᱤᱱ ᱪᱟᱥ ᱫᱟ?
ᱟᱹᱞᱤᱧ ᱫᱚ ᱥᱮᱨᱢᱟ ᱫᱚ ᱦᱟᱜ ᱠᱷᱟᱱ ᱪᱟᱥ ᱨᱮᱫᱚᱞᱤᱧ ᱟᱬᱜᱚ ᱟᱠᱟᱱᱟ ᱟᱹᱞᱤᱧ ᱫᱚ ᱵᱮᱥᱤ ᱫᱤᱱ ᱫᱚ ᱪᱟᱥ ᱫᱚ ᱨᱮᱫᱚ ᱟᱹᱞᱤᱧ ᱞᱤᱧ ᱦᱩᱭᱩᱜᱼᱟ ᱱᱚᱜ ᱱᱚᱜᱚᱭ ᱯᱩᱱ ᱥᱮᱨᱢᱟ ᱜᱟᱱ ᱦᱩᱭᱩᱜ ᱠᱟᱱᱟ ᱪᱟᱥ ᱪᱟᱥ ᱛᱮ ᱟᱫᱚ ᱡᱟᱦᱟᱸ ᱛᱤᱱᱟᱹᱜ ᱞᱤᱧ ᱧᱮᱞ ᱠᱮᱫᱟ ᱦᱳᱭ ᱦᱚᱸ ᱪᱮᱛᱟᱱ ᱨᱮᱜᱮ ᱦᱟᱸᱜ ᱠᱷᱟᱱ ᱚᱱᱟ ᱫᱚ ᱪᱟᱥ ᱠᱚᱫᱚ ᱦᱟᱸᱜ ᱠᱷᱟᱱ ᱤᱭᱟᱹ ᱢᱮᱱᱟᱜᱼᱟ ᱟᱵᱚ ᱫᱚ ᱦᱟᱸᱜ ᱠᱷᱟᱱ ᱪᱮᱫ ᱦᱚᱸᱛᱚ ᱦᱟᱜ ᱠᱷᱟᱱ ᱵᱟᱵᱚᱱ ᱴᱷᱤᱠ ᱫᱟᱲᱮᱭᱟᱜᱼᱟ᱾ ᱟᱵᱤᱱ ᱪᱮᱫ ᱵᱤᱱ ᱞᱟᱹᱭ -ᱟ?
ᱦᱳᱭ ᱦᱳᱭ ᱚᱱᱟ ᱢᱟᱛᱚ ᱠᱟᱛᱷᱟ ᱠᱟᱱ ᱜᱮᱭᱟ ᱟᱵᱚ ᱫᱚ ᱮᱻ ᱦᱚᱭ ᱜᱮ ᱡᱤᱣᱤ ᱦᱟᱥᱟ ᱜᱮ ᱦᱚᱲᱢᱚ ᱛᱟᱵᱚᱱ ᱦᱮᱸ ᱥᱮ ᱪᱮᱫ ᱚᱠᱟ ᱞᱮᱠᱟ ᱟᱵᱚ ᱵᱚᱱ ᱧᱮᱞᱟ ᱟᱹᱭᱠᱟᱹᱣᱟᱵᱚᱱ ᱚᱱᱟ ᱦᱤᱥᱟᱹᱵ ᱛᱮ ᱟᱵᱚ ᱠᱟᱹᱢᱤ ᱦᱚᱨᱟ ᱠᱚᱵᱚᱱ ᱠᱚᱨᱟᱣ ᱤᱫᱤ ᱛᱟᱵᱚᱱᱟ ᱟᱫᱚ ᱚᱠᱟᱞᱮᱠᱟ ᱚᱱᱟ ᱨᱮᱱᱟᱜ ᱚᱨᱡᱚ ᱵᱚᱱ ᱧᱟᱢ ᱮᱫᱟ ᱚᱱᱟᱫᱚ ᱪᱟᱸᱫᱳ ᱵᱚᱸᱜᱟ ᱪᱮᱛᱟᱱ ᱨᱮᱜᱮ ᱴᱮᱦᱟᱵ ᱛᱟᱦᱮᱱ ᱠᱟᱱᱟ
ᱦᱮᱸ ᱟᱵᱚ ᱛᱚ ᱦᱟᱜ ᱠᱷᱟᱱ ᱪᱮᱫ ᱦᱚᱸᱛᱚ ᱵᱟᱝᱵᱚᱱ ᱪᱤᱠᱟᱹ ᱫᱟᱲᱮᱭᱟᱜᱼᱟ ᱱᱚᱣᱟ ᱟᱹᱰᱤ ᱠᱟᱛᱮ ᱫᱚ
ᱛᱟᱦᱚᱞᱮ ᱜᱚᱢᱠᱮ ᱟᱵᱤᱱ ᱫᱚ ᱱᱚᱣᱟ ᱞᱟᱦᱟᱨᱮ ᱡᱟᱦᱟᱸ ᱛᱤᱱᱟᱹᱜ ᱵᱤᱱ ᱪᱟᱥ ᱟᱠᱟᱫᱟ ᱚᱠᱟᱠᱟ ᱞᱮᱠᱟ ᱟᱵ ᱟᱵᱤᱱᱟᱜ ᱩᱭᱦᱟᱹᱨ ᱵᱷᱟᱵᱱᱟᱛᱮ ᱡᱮ ᱪᱟᱥ ᱠᱟᱛᱮᱜ ᱚᱠᱟᱮᱠᱟᱵᱤᱱ ᱟᱹᱭᱠᱟᱹᱣ ᱠᱮᱫᱟ ᱡᱮ ᱠᱩᱥᱤ ᱵᱤᱱ ᱵᱩᱡ ᱠᱮᱫᱟ ᱥᱮ ᱪᱟᱥ ᱠᱟᱛᱮᱜ ᱡᱟᱦᱟᱱᱟᱜ ᱡᱮ ᱵᱤᱱ ᱢᱚᱱᱮᱭᱮᱫᱟ ᱡᱮ ᱦᱩᱭᱩᱜᱼᱟ ᱛᱮᱭᱟᱨ ᱜᱟᱱᱚᱜᱼᱟ ᱡᱟᱦᱟᱱᱟᱜ ᱚᱠᱟᱞᱮᱠᱟᱵᱤᱱ ᱵᱩᱡᱽ ᱠᱮᱫᱟ
ᱟᱹᱞᱤᱧ ᱫᱚ ᱦᱟᱸᱜ ᱠᱷᱟᱱ ᱡᱟᱦᱟᱸᱞᱤᱧ ᱪᱟᱥ ᱠᱮᱫ ᱫᱚ ᱦᱟᱸᱜ ᱠᱷᱟᱱ ᱪᱟᱥ ᱠᱟᱛᱮᱜ ᱛᱚ ᱦᱟᱜᱠᱷᱟᱱ ᱵᱟᱝ ᱦᱩᱭᱩᱜ ᱟᱥ ᱟᱹᱛᱷᱟᱹᱲᱤ ᱫᱚ ᱟᱫᱚ ᱪᱟᱥ ᱠᱟᱛᱮᱫ ᱫᱚ ᱦᱟᱜᱠᱷᱟᱱ ᱩᱱᱟᱹᱜ ᱠᱚᱥᱴᱚ ᱠᱟᱛᱮᱫ ᱟᱹᱵᱤᱱ ᱡᱩᱫᱤ ᱵᱤᱱ ᱧᱮᱞᱟ ᱠᱷᱟᱱ ᱡᱟᱦᱟᱸ ᱫᱚ ᱦᱩᱲᱩ ᱠᱚᱫᱚ ᱟᱹᱰᱤ ᱱᱟᱯᱟᱭ ᱦᱩᱭᱱᱟ ᱩᱱᱫᱚ ᱟᱹᱰᱤ ᱨᱟᱹᱥᱠᱟᱹ ᱵᱤᱱ ᱵᱩᱡᱟ ᱟᱜ ᱠᱷᱟᱱ ᱟᱨ ᱦᱟᱜ ᱠᱷᱟᱱ ᱡᱩᱫᱤ ᱦᱟᱸᱜ ᱠᱷᱟᱱ ᱚᱱᱟ ᱫᱚ ᱵᱷᱟᱞᱮ ᱵᱟᱝ ᱦᱩᱭ ᱞᱮᱱᱟ ᱟᱫᱚ ᱟᱹᱵᱤᱱ ᱫᱚ ᱦᱟᱜ ᱠᱷᱟᱱ ᱚᱱᱟ ᱫᱚ ᱟᱹᱰᱤ ᱫᱩᱠ ᱟᱹᱭᱠᱟᱹᱜᱼᱟ ᱦᱮᱸᱥ ᱟᱹᱵᱤᱱ ᱪᱮᱫ ᱵᱤᱱ ᱞᱟᱹᱭᱟ
ᱦᱮᱸ ᱚᱱᱟ ᱜᱮᱛᱚ ᱜᱚᱢᱠᱮ ᱡᱟᱦᱟᱸ ᱞᱮᱠᱟ ᱟᱵᱚ ᱵᱚᱱ ᱩᱭᱦᱟᱹᱨᱟ ᱚᱱᱠᱟ ᱫᱚ ᱵᱟᱭ ᱦᱩᱭ ᱜᱟᱱᱚᱜᱼᱟ᱾ ᱟᱫᱚ ᱚᱠᱟᱞᱮᱠᱟᱱ ᱯᱚᱨᱤᱥᱛᱷᱤᱛᱤ ᱨᱮ ᱦᱤᱡᱩᱜ ᱠᱟᱱᱟ, ᱚᱱᱟ ᱥᱟᱶ ᱥᱟᱶ ᱛᱮᱜᱮ ᱟᱵᱚ ᱫᱚ ᱢᱚᱱᱮ ᱟᱯᱱᱟᱨ ᱠᱟᱛᱮᱜ ᱪᱟᱞᱟᱣ ᱦᱩᱭᱩᱜ ᱛᱟᱵᱚᱱᱟ ᱦᱮᱸ ᱥᱮ ᱪᱮᱫ ᱟᱹᱵᱤᱱ ᱚᱠᱟ ᱞᱮᱠᱟ ᱵᱤᱱ ᱞᱟᱹᱭᱟ
ᱟᱹᱞᱤᱧ ᱦᱚᱸ ᱚᱱᱠᱟ ᱜᱮᱞᱤᱧ ᱞᱟᱹᱭᱟ ᱦᱟᱸᱜ ᱠᱷᱟᱱ ᱚᱱᱟ ᱫᱚ ᱦᱟᱸᱜ ᱠᱷᱟᱱ ᱱᱤᱭᱟᱹ ᱥᱮᱨᱢᱟ ᱫᱚ ᱮᱠᱷᱟᱱ ᱠᱚᱢ ᱦᱩᱭᱮᱱ ᱛᱟᱵᱤᱱᱟᱠᱷᱟᱱ ᱯᱚᱨᱮ